ᱜᱚᱝᱠᱮ
ᱜᱚᱢᱠᱮ ᱡᱚᱦᱟᱨ ᱜᱮ ᱥᱟᱹᱜᱩᱱ ᱥᱮᱛᱟᱜ ᱜᱚᱝᱠᱮ ᱚᱱᱠᱟ ᱫᱚ ᱪᱮᱫ ᱦᱚᱸ ᱵᱟᱝ ᱪᱤᱠᱟᱹ ᱵᱟᱲᱟᱭ ᱦᱚᱭᱳᱜ ᱠᱟᱱᱟ
ᱚ-ᱦᱚᱸ ᱤᱥᱤᱱ ᱤᱥᱤᱱ ᱵᱟᱥᱟᱝ ᱫᱚ ᱦᱩᱭᱱᱟ ᱥᱮ ᱵᱟᱝ
ᱦᱮᱸ ᱤᱥᱤᱱ ᱠᱚᱫᱚ ᱦᱩᱭ ᱫᱚ ᱦᱩᱭ ᱠᱟᱱᱟ ᱡᱚᱢ ᱠᱚᱫᱚ ᱟᱹᱣᱨᱤ ᱦᱚᱭᱩᱜ-ᱟ ᱜᱚᱢᱠᱮ
ᱚ ᱟᱪᱪᱷᱟ ᱟᱪᱪᱷᱟ ᱟᱨ ᱛᱟᱦᱚᱞᱮ ᱦᱚᱭ ᱨᱤᱢᱤᱞ ᱠᱚ ᱫᱟᱜ ᱠᱚ ᱚᱠᱟ ᱞᱮᱠᱟ ᱱᱤᱛᱚᱜ ᱫᱚᱼᱼ
ᱠᱚ ᱫᱟᱜ ᱠᱚ ᱦᱩᱭᱩᱜ ᱠᱟᱱᱟ ᱢᱚᱴᱟᱢᱩᱴᱤ ᱚᱱᱠᱟ ᱜᱮ ᱢᱚᱸᱡᱽ ᱜᱮ ᱫᱟᱜ ᱦᱚᱭᱵᱟᱨᱮ ᱜᱚᱫ ᱠᱮᱫᱟᱭ ᱛᱟᱦᱚᱞᱮ ᱜᱚᱢᱠᱮ ᱦᱩᱸᱜ ᱛᱚᱼᱼ ᱦᱩᱸ ᱟᱯᱮ ᱥᱮᱫ ᱯᱨᱳᱜᱨᱟᱢ ᱠᱚ ᱪᱮᱫ ᱞᱮᱠᱟ ᱦᱩᱭ ᱵᱟᱲᱟᱜ ᱜᱮᱭᱟ ᱚᱱᱠᱟ ᱟᱵᱚ ᱡᱟᱦᱟᱸ ᱱᱟᱭᱤᱴ ᱯᱨᱳᱜᱨᱟᱢ ᱠᱚ ᱦᱩᱭᱩᱜ ᱜᱮᱭᱟ ᱮᱸ ᱟᱹᱰᱤ ᱠᱟᱱ ᱟᱹᱛᱩ ᱨᱮᱜᱮ ᱧᱮᱞ ᱵᱟᱲᱟ ᱦᱩᱭ ᱯᱨᱳᱜᱨᱟᱢ ᱫᱚᱢᱮ ᱦᱩᱭᱩᱜᱼᱟ ᱟᱯᱮ ᱥᱮᱫ ᱪᱮᱫ ᱞᱮᱠᱟ ᱯᱨᱳᱜᱨᱟᱢ ᱠᱚᱼᱼ
ᱚ ᱦᱳᱭ ᱦᱮᱸ ᱚᱱᱠᱟ ᱦᱩᱭ ᱫᱚ ᱦᱩᱭ ᱵᱟᱲᱟᱜ ᱜᱮᱭᱟ ᱮᱢᱟᱱ ᱮᱢᱟᱱ ᱯᱚᱨᱚᱵᱽ ᱠᱚ ᱚᱱᱠᱟ ᱦᱩᱭᱩᱜ ᱜᱮᱭᱟ ᱮᱸ ᱟᱯᱮ ᱥᱮᱫ ᱜᱮ ᱪᱮᱫᱠᱟ ᱪᱮᱫ ᱠᱚ ᱦᱩᱭᱩᱜ ᱼᱟ ᱥᱮ ᱪᱮᱫ?
ᱦᱮᱸ ᱟᱞᱮ ᱥᱮᱫ ᱦᱚᱸ ᱚᱱᱠᱟ ᱜᱮ ᱯᱚᱨᱚᱵᱽ ᱫᱚᱢᱮ ᱜᱮ ᱦᱩᱭᱩᱜ ᱜᱮᱭᱟ ᱟᱞᱮ ᱥᱮᱫ ᱦᱚᱸᱼᱼ ᱛᱚ ᱟᱹᱵᱤᱱ ᱚᱱᱟ ᱯᱨᱳᱜᱨᱟᱢ ᱤᱫᱤ ᱠᱟᱛᱮᱫ ᱟᱵᱤᱱ ᱪᱮᱫ ᱵᱤᱱ ᱞᱟᱹᱭᱟ
ᱦᱳᱭ ᱚᱱᱟ ᱠᱚ ᱤᱫᱤ ᱠᱟᱛᱮᱫ ᱞᱟᱹᱭ ᱞᱮᱠᱷᱟᱱ ᱮᱸᱼᱼ ᱱᱤᱛᱚᱜ ᱟᱹᱰᱤ ᱨᱚᱠᱚᱢᱟᱜ ᱟᱹᱰᱤ ᱨᱚᱠᱚᱢᱟᱜ ᱟᱵᱚᱣᱟᱜ ᱚᱱᱟ ᱢᱟᱱᱮ ᱟᱹᱨᱤᱪᱟᱹᱞᱤ ᱠᱚ ᱢᱟᱱᱮ ᱟᱹᱰᱤ ᱠᱤᱪᱷᱩ ᱵᱚᱞᱚᱣ ᱠᱟᱱᱟ ᱚᱱᱟ ᱢᱩᱫᱽ ᱨᱮ ᱡᱟᱦᱟᱸ ᱠᱚ ᱚᱨᱜᱮᱥᱴᱟᱨ ᱠᱚ ᱢᱮᱱᱟᱜᱼᱟ ᱚᱨᱠᱮᱥᱴᱟᱨ ᱫᱚ ᱟᱵᱚ ᱚᱠᱟᱞᱮᱠᱟ ᱵᱚᱱ ᱚᱨᱠᱮᱥᱴᱟᱨ ᱟᱵᱚ ᱛᱮ ᱴᱮ ᱮᱸ ᱟᱹᱭᱩᱵ ᱵᱮᱲᱟ ᱠᱚ ᱪᱟᱞᱟᱜ ᱟᱠᱚ᱾ ᱟᱨ ᱥᱟᱨᱟ ᱧᱤᱫᱟᱹ ᱮᱱᱮᱡ᱾ ᱵᱷᱟᱜᱟᱣ ᱠᱟᱛᱮᱫ ᱮᱱᱮᱡ ᱠᱚ ᱦᱟᱱᱛᱮ ᱱᱟᱛᱮ ᱮᱢᱟᱱ ᱠᱚ ᱪᱮᱫ ᱠᱚᱪᱚᱝ ᱪᱤᱠᱟᱹ ᱵᱟᱲᱟ ᱠᱟᱛᱮ ᱯᱩᱨᱟᱹ ᱥᱮᱛᱟᱜ ᱱᱟᱯᱚᱱ ᱚᱱᱟ ᱯᱨᱚᱜᱨᱟᱢ ᱠᱚ ᱚᱨᱜᱮᱥ ᱪᱟ ᱠᱚᱭ ᱪᱟᱵᱟᱜ ᱛᱟᱵᱚᱱᱟ ᱟᱫᱚ ᱢᱤᱫ ᱨᱚᱠᱚᱢ ᱫᱚ ᱱᱚᱣᱟ ᱠᱚ ᱡᱤᱱᱤᱥ ᱫᱚ᱾ ᱮᱸᱜ ᱴᱷᱤᱠ ᱫᱚ ᱢᱟᱱᱮ ᱵᱟᱝ ᱴᱷᱤᱠᱚᱜ᱾ ᱢᱟᱱᱮ ᱟᱹᱰᱤ ᱠᱤᱪᱷᱩ ᱵᱟᱹᱲᱤᱡ ᱯᱨᱚᱵᱷᱟᱵᱽ ᱠᱚᱭ ᱜᱤᱰᱤᱭᱮᱫᱟ᱾ ᱮᱸ ᱢᱟᱱᱮ ᱟᱵᱚᱨᱮᱱ ᱡᱟᱦᱟᱸᱭ ᱡᱩᱣᱟᱹᱱ ᱠᱚ ᱩᱱᱠᱩ ᱦᱚᱸ ᱢᱟᱱᱮ ᱧᱩ ᱵᱩᱞ ᱠᱟᱛᱮ ᱛᱮ ᱮᱢᱟᱱ ᱠᱚᱠᱚ ᱠᱟᱹᱢᱤ ᱵᱟᱲᱟᱭ ᱫᱟᱠᱚ᱾ ᱦᱮᱸ ᱮᱢᱟᱱ ᱠᱚ ᱮᱸ ᱠᱷᱟᱹᱯᱟᱹᱨᱤ ᱛᱟᱯᱟᱝ᱾ ᱟᱨᱚ ᱠᱛᱚ ᱨᱚᱠᱚᱢᱟᱜ ᱠᱚ ᱠᱟᱹᱢᱤ ᱠᱚ ᱠᱟᱹᱢᱤᱭ ᱫᱟ ᱠᱚ ᱚᱱᱟ ᱠᱚ ᱟᱵᱚ ᱥᱳᱥᱟᱞ ᱢᱤᱰᱤᱭᱟ ᱠᱚᱨᱮ ᱟᱨᱦᱚᱸ ᱮᱢᱟᱱ ᱡᱟᱭᱜᱟ ᱠᱚᱨᱮ ᱵᱚᱱ ᱧᱮᱞ ᱵᱟᱲᱟᱭ ᱜᱮᱭᱟ ᱮᱢᱟᱱ ᱮᱢᱟᱱ ᱵᱟᱹᱲᱤᱡ ᱠᱟᱹᱣᱢᱮ ᱠᱚᱠᱚ ᱠᱟᱹᱢᱤᱭ ᱫᱟ ᱠᱚ ᱠᱚ ᱱᱚᱣᱟ ᱛᱮᱫᱚ ᱢᱟᱱᱮ ᱟᱵᱚᱣᱟᱜ ᱥᱚᱢᱟᱡ ᱨᱮ ᱟᱹᱰᱤ ᱜᱟᱱ ᱵᱟᱹᱲᱤᱡ ᱯᱨᱚᱵᱷᱟᱵ ᱠᱚ ᱯᱟᱲᱦᱟᱣ ᱢᱟᱱᱮ ᱯᱟᱲᱦᱟᱜ ᱠᱟᱱ ᱛᱟᱵᱚᱱᱟ ᱦᱮᱸ ᱥᱮ ᱵᱟᱝ
ᱦᱮ ᱦᱮ ᱡᱮᱢᱚᱱ ᱚᱱᱟ ᱠᱚ ᱠᱷᱟᱹᱛᱤᱨ ᱜᱮ ᱟᱵᱚ ᱨᱮᱱ ᱡᱟᱦᱟᱸᱭ ᱠᱚ ᱢᱟᱹᱭ ᱡᱟᱦᱟᱭ ᱢᱟᱹᱭ ᱵᱟᱹᱵᱩ ᱛᱟᱠᱚ ᱢᱮᱱᱟᱜ ᱠᱚᱣᱟ ᱩᱱᱠᱩ ᱚᱞᱚᱜ ᱯᱟᱲᱦᱟᱜ ᱨᱮ ᱮᱠᱫᱚᱢ ᱢᱚᱱᱮ ᱵᱟᱭ ᱫᱟᱹᱲ ᱮᱫ ᱛᱟᱠᱚᱣᱟ ᱵᱟᱠᱚ ᱯᱟᱲᱦᱟᱜ ᱠᱟᱱᱟ ᱚᱱᱟ ᱯᱨᱳᱜᱨᱟᱢ ᱠᱷᱟᱹᱛᱤᱨ ᱡᱮᱢᱚ ᱛᱚᱵᱮ ᱚᱭ ᱚᱸᱰᱮ ᱜᱮ ᱪᱟᱞᱟᱜ ᱠᱟᱱᱟ ᱠᱚ ᱱᱟᱭᱤᱴ ᱢᱤᱫ ᱧᱤᱫᱟᱹ ᱠᱚ ᱛᱟᱦᱮᱱ ᱠᱟᱱᱟ ᱠᱚ ᱮᱱᱮᱡ ᱫᱟᱠᱚ ᱥᱮᱨᱮᱧ ᱫᱟᱠᱚ ᱟᱨ ᱯᱮ ᱦᱤᱡᱩᱜ ᱠᱟᱱᱟ ᱛᱚ ᱤᱥᱤᱱ ᱪᱟᱞᱟᱜ ᱦᱳᱭᱳᱜᱼᱟ ᱚᱱᱟ ᱫᱚ ᱮᱠᱫᱚᱢ ᱵᱟᱝ ᱯᱟᱹᱪᱞᱟᱜ ᱠᱟᱱᱟ ᱛᱚ ᱟᱹᱵᱤᱱ ᱛᱚ ᱟᱵᱤᱱ ᱴᱷᱮᱱ ᱢᱤᱫ ᱴᱟᱝ ᱠᱚᱥᱪᱮᱱ ᱛᱚ ᱟᱵᱚ ᱱᱚᱣᱟ ᱛᱚ ᱡᱩᱫᱤ ᱢᱟᱱᱮ ᱵᱚᱱᱫᱚᱭ ᱟᱵᱚ ᱪᱤᱠᱟᱹ ᱛᱮ ᱟᱵᱚ ᱱᱚᱣᱟ ᱤᱭᱟᱹ ᱯᱨᱳᱜᱨᱟᱢ᱾
ᱦᱩᱸ ᱟᱵᱚ ᱦᱚᱸ ᱢᱟᱱᱮ ᱩᱢ ᱵᱚᱱᱫᱚ ᱫᱚ ᱩᱢ ᱢᱟᱱᱮ ᱟᱹᱰᱤ ᱜᱮ ᱞᱟᱹᱠᱛᱤᱜ ᱠᱟᱱ ᱛᱟᱵᱚᱱᱟ ᱟᱨ ᱵᱟᱠᱷᱟᱱ ᱫᱚ ᱱᱚᱣᱟ ᱵᱚᱱᱫᱚ ᱵᱟᱝᱠᱷᱟᱱ ᱫᱚ ᱢᱤᱫ ᱴᱟᱝ ᱱᱚᱣᱟ ᱵᱷᱟᱜᱮ ᱧᱚᱜ ᱛᱮ ᱱᱚᱣᱟ ᱤᱭᱟᱹ ᱮ ᱯᱚᱨᱤᱪᱟᱞᱚᱱᱟ ᱚᱱᱟ ᱞᱟᱹᱠᱛᱤ ᱜᱮᱭᱟ ᱟᱨ ᱥᱟᱨᱟ ᱧᱤᱫᱟᱹ ᱡᱟᱛᱮ ᱵᱟᱝ ᱦᱳᱭᱳᱜ ᱢᱟ ᱚᱱᱟ ᱠᱚ ᱚᱱᱠᱟᱱᱟᱜ ᱩᱸ ᱠᱟᱹᱢᱤ ᱠᱚ ᱛᱷᱟᱵ ᱦᱳᱭᱳᱜ ᱛᱟᱵᱚᱱᱟ ᱟᱠᱷᱟᱱ ᱮᱱᱮᱡ ᱥᱮᱨᱮᱧ ᱫᱚ ᱛᱟᱦᱮᱱ ᱜᱮᱭᱟ ᱠᱤᱱᱛᱩ ᱮᱱᱮᱡ ᱥᱮᱨᱮᱧ ᱨᱮᱦᱚᱸ ᱱᱚᱣᱟ ᱠᱚ ᱮᱱᱮᱡ ᱥᱮᱨᱮᱧ ᱫᱚ ᱟᱵᱚᱣᱟᱜ ᱫᱚ ᱪᱮᱫ ᱠᱟᱹᱢᱤ ᱨᱮᱦᱚᱸ ᱵᱟᱭ ᱞᱟᱜᱟᱣ ᱫᱟ ᱠᱷᱟᱹᱞᱤ ᱜᱮ ᱚᱠᱟ ᱛᱟᱦᱮᱱ ᱡᱚᱠᱚ ᱥᱮᱨᱮᱧ ᱜᱤᱰᱤ ᱠᱟᱜ ᱠᱟᱱᱟ ᱠᱚ ᱟᱨ ᱢᱟᱱᱮ ᱱᱚᱣᱟ ᱫᱚ ᱟᱵᱚᱣᱟᱜ ᱠᱟᱞᱪᱟᱨ ᱥᱟᱣ ᱫᱚ ᱮᱠᱟᱞ ᱜᱮ ᱵᱟᱭ ᱢᱮᱥᱟᱜ᱾ ᱚᱱᱮ ᱡᱟᱦᱟᱸ ᱠᱚᱱᱟᱜ ᱥᱮᱨᱮᱧ ᱠᱚ ᱚᱱᱟ ᱠᱚ ᱨᱩ ᱠᱚ ᱚᱱᱟ ᱠᱚ ᱫᱚ ᱢᱟᱱᱮ ᱟᱵᱚᱣᱟᱜ ᱠᱟᱞᱪᱟᱨ ᱥᱟᱣ ᱫᱚ ᱮᱠᱟᱞ ᱜᱮ ᱵᱟᱝ ᱢᱮᱥᱟᱜᱼᱟ᱾ ᱟᱨ ᱡᱟᱦᱟᱸ ᱠᱚ ᱵᱷᱟᱜᱤ ᱡᱤᱱᱤᱥ ᱚᱱᱟ ᱠᱚ ᱫᱚ ᱜᱟᱱᱚᱜ ᱜᱮᱭᱟ᱾ ᱟᱨ ᱚᱱᱟ ᱫᱚ ᱥᱟᱨᱟ ᱧᱤᱫᱟᱹ ᱫᱚ ᱵᱟᱝ ᱢᱟᱱᱮ ᱢᱤᱫᱴᱟᱝ᱾ ᱚ ᱢᱤᱫᱴᱟᱝ ᱚᱠᱛᱚ ᱫᱚ ᱦᱩᱭᱩᱜ ᱜᱮᱭᱟ ᱦᱳᱭᱛᱳ ᱮᱸ ᱫᱚᱥ ᱴᱟ᱾ ᱮᱜᱟᱨᱚᱴᱟ ᱵᱟᱨᱳᱴᱟ ᱩᱱᱟᱹᱜ ᱫᱷᱟᱹᱵᱤᱡ ᱚᱱᱠᱟ ᱯᱚᱨᱚᱵᱽ ᱠᱚ ᱫᱚ ᱜᱟᱱᱚᱜ ᱛᱟᱵᱚ ᱱᱟ ᱠᱤᱱᱛᱩ ᱥᱟᱨᱟ ᱧᱤᱫᱟᱹ ᱟᱫᱚ ᱢᱟᱱᱮ ᱟᱹᱰᱤ ᱵᱟᱹᱲᱤᱡ ᱜᱮ ᱚᱱᱟ ᱠᱚ ᱡᱤᱱᱤᱥ ᱫᱚ
ᱦᱮᱸ ᱦᱮᱸ ᱛᱚ ᱜᱚᱝᱠᱮ᱾ ᱧᱮᱞᱚᱜ ᱠᱟᱱᱟ ᱡᱮ ᱚᱱᱟ ᱚᱞᱚᱜ ᱡᱮ ᱯᱨᱳᱜᱨᱟᱢ ᱠᱷᱟᱹᱛᱤᱨ ᱟᱵᱚᱨᱮᱱ ᱢᱟᱹᱭ ᱵᱟᱵᱩ ᱛᱟᱠᱚ᱾ ᱛᱚ ᱚᱱᱟ ᱵᱟᱹᱲᱤᱡ ᱰᱟᱦᱟᱨ ᱛᱮ ᱠᱚ ᱰᱟᱦᱟᱨᱟᱜ ᱠᱟᱱᱟ᱾ ᱛᱚ ᱩᱱᱠᱩ ᱰᱮᱵᱷᱞᱚᱯ ᱪᱤᱠᱟᱹᱛᱮ ᱰᱮᱵᱷᱞᱚᱯ ᱠᱚ ᱦᱩᱭᱩᱜ-ᱟ᱾
ᱤᱧ ᱡᱩᱫᱤᱧ ᱞᱟᱹᱭ ᱠᱷᱟᱱ ᱛᱟᱦᱞᱮ ᱠᱷᱟᱱ ᱫᱚ᱾ ᱮᱸ ᱡᱷᱚᱛᱚ ᱠᱷᱚᱱ ᱢᱟᱲᱟᱝ ᱫᱚ ᱟᱵᱚ᱾ ᱚᱲᱟᱜ ᱨᱮ ᱵᱩᱡᱷᱟᱹᱣ ᱞᱟᱜᱟᱣ ᱟᱵᱚᱱᱟ ᱚᱲᱟᱜ ᱨᱮ ᱵᱩᱡᱷᱟᱹᱣ ᱞᱟᱜᱟᱣ ᱡᱮ ᱱᱚᱣᱟ ᱠᱚ ᱫᱚ ᱚᱱᱠᱟ ᱟᱞᱚ ᱯᱮ ᱵᱟᱹᱞᱴᱟᱹᱜ ᱛᱟᱵᱚᱱᱟ᱾ ᱚᱞᱚᱜ ᱯᱟᱲᱦᱟᱣ ᱨᱮ ᱢᱚᱱᱮ ᱫᱚᱦᱚᱭ ᱯᱮ ᱟᱨ ᱱᱚᱣᱟ ᱠᱚ ᱢᱟᱱᱮ᱾ ᱜᱤᱫᱽᱨᱟᱹ ᱠᱚ ᱚᱠᱟ ᱠᱚᱨᱮ ᱠᱚ ᱪᱟᱞᱟᱜ ᱠᱟᱱᱟ ᱚᱱᱟ ᱨᱮᱭᱟᱜ ᱢᱟᱱᱮ ᱵᱩᱡᱷᱟᱹᱣ ᱠᱚ ᱠᱷᱚᱡ ᱛᱚᱞᱟᱥ ᱵᱩᱡᱷᱟᱹᱣ᱾ ᱫᱚᱦᱚ ᱠᱟᱜ ᱦᱩᱭᱩᱜ-ᱟ᱾ ᱟᱨ ᱥᱟᱶ ᱛᱮ ᱡᱟᱦᱟᱸᱭ ᱠᱚ ᱠᱚ ᱚᱱᱟ ᱠᱚ᱾ ᱠᱚ ᱩᱱᱠᱩ ᱦᱚᱸ ᱢᱤᱫ ᱴᱟᱝ ᱫᱟᱭᱤᱛᱛᱚ ᱛᱟᱦᱮᱱ ᱢᱟ᱾ ᱡᱮ ᱮᱻ ᱚᱠᱚᱭ ᱠᱚ ᱪᱮᱫ ᱠᱚ ᱪᱤᱠᱟᱹᱭ ᱫᱟ ᱠᱚ ᱫᱚᱨᱠᱟᱨ ᱯᱟᱲᱟᱣ ᱞᱮᱱ ᱠᱷᱟᱱ ᱯᱨᱚᱥᱟ ᱥᱚᱱᱟᱜ ᱜᱚᱲᱚ ᱢᱟᱱᱮ ᱦᱟᱛᱟᱣ ᱞᱟᱠᱛᱤᱭᱟ᱾ ᱦᱳᱭ ᱡᱮᱢᱚᱱ ᱡᱟᱦᱟ ᱱᱟᱜ ᱠᱚ ᱮᱴᱟᱜ ᱠᱚ ᱠᱚ ᱯᱚᱨᱚᱵᱽ ᱚᱜ-ᱟ ᱠᱚ ᱯᱚᱨᱚᱵᱽ ᱚᱜ-ᱟ ᱠᱚ᱾ ᱥᱟᱶᱛᱮ ᱩᱱᱠᱩ ᱯᱩᱞᱤᱥ ᱯᱨᱚ ᱥᱟᱥᱚᱱ ᱦᱚᱸ ᱥᱟᱣ ᱨᱮ ᱠᱚ ᱫᱚ ᱠᱟᱠᱚᱣᱟ ᱡᱮ ᱡᱟᱦᱟ ᱱᱟᱜ ᱵᱟᱹᱲᱤᱡ ᱠᱚ ᱵᱟᱝ ᱦᱩᱭ ᱜᱚᱫᱚᱜ ᱢᱟ᱾ ᱟᱵᱚ ᱦᱚᱸ ᱚᱱᱠᱟᱱ ᱡᱤᱱᱤᱥ ᱠᱚ ᱞᱟᱹᱠ- ᱞᱟᱹᱠᱛᱤᱜ ᱠᱟᱱ ᱛᱟᱵᱚᱱᱟ, ᱛᱟᱦᱚᱞᱮ ᱠᱷᱟᱱ ᱜᱮ ᱟᱵᱚ ᱢᱟᱱᱮ ᱱᱚᱣᱟ ᱡᱤᱱᱤᱥ ᱴᱟᱜ ᱠᱟᱹᱴᱤᱡ ᱵᱚᱱ ᱴᱷᱤᱠ ᱫᱟᱲᱮᱭᱟᱜ-ᱟ, ᱡᱟᱹᱱᱤᱡ ᱤᱧ ᱫᱩᱧ ᱢᱚᱱᱮᱭᱟ᱾
ᱛᱚ ᱟᱹᱞᱤᱧ ᱫᱚ ᱱᱚᱣᱟ ᱜᱮᱞᱤᱧ ᱱᱚᱣᱟ ᱟᱵᱚ ᱱᱚᱣᱟ ᱥᱟᱱᱛᱟᱲ ᱥᱚᱢᱟᱡᱽ ᱡᱟᱦᱟᱸ ᱦᱩᱸ ᱯᱨᱳᱜᱨᱟᱢ ᱦᱩᱭᱩᱜ ᱠᱟᱱᱟ᱾ ᱵᱚᱞᱛᱮ ᱫᱚ ᱱᱟᱭᱤᱴ ᱯᱨᱳᱜᱨᱟᱢ ᱚᱱᱟ ᱫᱚ ᱟᱹᱞᱤᱧ ᱡᱩᱫᱤᱧ ᱢᱚᱬᱮ ᱫᱚ᱾ ᱴᱷᱤᱠ ᱜᱮᱭᱟ ᱡᱩᱫᱤ ᱠᱚ ᱱᱚᱝᱠᱟ ᱤᱫᱤ ᱦᱩᱭᱩᱜ-ᱟ, ᱡᱮ ᱯᱨᱳᱜᱨᱟᱢ ᱦᱩᱭᱩᱜ ᱢᱟ ᱛᱚ ᱴᱷᱤᱠ ᱜᱮᱭᱟ ᱦᱩᱭᱩᱜ ᱢᱟ᱾ ᱛᱚ ᱚᱱᱟ ᱡᱩᱫᱤ ᱯᱨᱳᱜᱨᱟᱢ ᱫᱚ ᱥᱤᱧ ᱵᱮᱲᱟ ᱦᱩᱭᱩᱜ ᱢᱟ᱾ ᱢᱚᱡᱽ ᱚᱜ-ᱟ ᱥᱤᱧ ᱵᱟᱲᱟ ᱠᱷᱟ ᱵᱟᱝ ᱧᱤᱫᱟᱹ ᱵᱮᱲᱟ ᱵᱟᱫᱛᱮ ᱥᱮ ᱵᱮᱲ ᱠᱷᱟᱱ ᱫᱚ ᱵᱷᱟᱜᱮᱭᱟ ᱛᱚ ᱚᱠᱚᱭ ᱡᱟᱦᱟᱸᱭ ᱪᱮᱫ ᱚᱠᱟᱨᱮ ᱪᱮᱫ ᱮ ᱪᱤᱠᱟᱹᱭᱟ ᱮᱱᱮᱡ ᱠᱮᱫᱟᱢ ᱵᱟᱭ ᱮᱱᱮᱡ ᱠᱟᱱᱟ᱾ ᱛᱚ ᱵᱩᱡᱽ ᱧᱟᱢᱮᱭᱟ ᱢᱟᱱᱮ ᱮᱱᱟᱹᱠᱷᱟᱱ ᱢᱟᱹᱭ ᱵᱟᱹᱵᱩ ᱛᱟᱠᱚ ᱦᱚᱸ ᱚᱱᱠᱟ ᱵᱟᱹᱲᱤᱡᱟᱜ ᱵᱟᱠᱚ ᱠᱟᱹᱢᱤ ᱫᱟᱲᱮᱭᱟᱜ-ᱟ, ᱛᱚ ᱟᱨ ᱡᱟᱦᱟᱱᱟᱜ ᱩᱱᱠᱟ ᱥᱮ ᱫᱩᱨᱜᱷᱚᱴᱚᱱᱟ ᱠᱚ ᱵᱟᱝ ᱦᱩᱭᱩᱜ-ᱟ ᱥᱤ ᱢᱟᱨᱥᱟᱞ᱾
ᱦᱩᱸ ᱦᱩᱸ ᱦᱩᱸ
ᱡᱩᱫᱤ ᱵᱚᱱᱫᱚ ᱠᱷᱟᱱ ᱟᱨ ᱱᱟᱯᱟᱭ ᱛᱚ ᱚᱱᱟ ᱠᱷᱟᱹᱛᱤᱨ ᱜᱮ ᱟᱵᱚᱨᱮᱱ ᱢᱟᱹᱭ ᱵᱟᱵᱩ ᱛᱮᱠᱚ ᱚᱞᱚᱜ ᱯᱟᱲᱦᱟᱣ ᱥᱮᱫ ᱮᱠᱫᱚᱢ ᱵᱟᱠᱚ ᱚᱞ ᱯᱟᱲᱦᱟᱜ ᱠᱟᱱᱟ ᱟᱨ ᱯᱨᱳᱜᱨᱟᱢ ᱜᱮ ᱥᱟᱨᱟ ᱫᱤᱱ ᱠᱚ ᱚᱱᱟ ᱮᱱᱮᱡ ᱥᱮᱨᱮᱧ ᱱᱤᱭᱮ ᱜᱮᱠᱚ ᱪᱚᱨᱪᱟᱭ ᱮᱫᱟ ᱟᱨ ᱚᱞᱚᱜ ᱯᱟᱲᱦᱟᱣ ᱥᱮᱫ ᱫᱚ ᱮᱠᱫᱚᱢ ᱵᱟᱠᱚ ᱪᱚᱨᱪᱟᱭ ᱮᱫᱟ᱾
ᱟᱨ ᱦᱳᱭ ᱱᱚᱣᱟ ᱠᱚᱨᱮ ᱫᱚ ᱢᱟᱱᱮ ᱮᱢᱟᱱᱟᱜ ᱠᱟᱹᱢᱤ ᱠᱚ ᱧᱮᱞᱚᱜ-ᱟ᱾ ᱮ ᱮᱢᱟ ᱡᱟᱭᱜᱟ ᱨᱮᱫᱚ᱾ ᱯᱟᱹᱣᱨᱟᱹ ᱧᱩ ᱠᱟᱛᱮᱜ ᱠᱚ ᱧᱩ ᱵᱩᱞ ᱠᱚᱜ-ᱟ ᱠᱚ᱾ ᱜᱤᱛᱤᱡ ᱜᱤᱰᱤ ᱠᱚᱜ-ᱟ, ᱠᱚ ᱨᱟᱥᱛᱟ ᱫᱷᱟᱨᱮ ᱠᱚᱨᱮ ᱟᱨ ᱚᱠᱚᱭ ᱠᱚᱫᱚ ᱠᱚ ᱢᱟᱱᱮ ᱜᱟᱹᱰᱤ ᱠᱚᱠᱚ ᱞᱟᱜᱟᱭ ᱟᱠᱚ ᱜᱟᱹᱰᱤ ᱠᱚᱠᱚ ᱞᱟᱜᱟᱭ᱾
ᱦᱮ ᱮᱠᱥᱤᱰᱮᱱᱴ ᱨᱮ ᱦᱳᱭᱳᱜ ᱠᱟᱱᱟ ᱦᱮᱸ ᱵᱟᱡᱟᱨ ᱨᱚᱝ ᱚᱱᱠᱟᱜ ᱜᱮ᱾ ᱟᱨ ᱟᱵᱚᱞᱮᱱ ᱡᱮᱢᱚᱱ ᱟᱵᱚᱨᱮᱱ ᱮᱸᱜ ᱟᱭᱳᱼᱵᱟᱵᱟ ᱛᱚ ᱫᱚ ᱚᱝᱠᱟ ᱜᱚᱜᱚ ᱦᱚᱲ ᱠᱚ ᱵᱟᱝ ᱠᱚ ᱜᱚᱜᱼᱟ ᱦᱚᱲ ᱫᱚ ᱵᱟᱵᱟ ᱦᱚᱲ ᱠᱚ ᱧᱮᱞᱟᱹᱭ ᱠᱮᱫ ᱡᱩᱫᱤ ᱡᱟᱦᱟᱸᱱᱟᱜ ᱯᱨᱳᱜᱨᱟᱢ ᱦᱩᱭᱱᱟ ᱡᱟᱦᱟᱸ ᱨᱮᱜᱮ ᱦᱚᱛᱚ ᱵᱚᱞ ᱵᱩᱛᱨᱟᱝ ᱠᱟᱛᱮᱜ ᱧᱩ ᱵᱚᱞ ᱠᱟᱛᱮᱜ ᱜᱤᱛᱤᱡ ᱠᱟᱱᱟᱭ, ᱚᱱᱟ ᱠᱚ ᱡᱚᱢ ᱵᱟᱹᱲᱤᱡ ᱠᱟᱱᱟ ᱥᱮ ᱡᱟᱦᱟᱸᱭ ᱡᱩᱫᱤ ᱟᱵᱚ ᱡᱩᱫᱤ ᱡᱟᱦᱟᱸᱭ ᱦᱚᱲ ᱠᱚ ᱧᱮᱞ ᱵᱚᱱᱟ ᱛᱚ ᱩᱝᱠᱩ ᱠᱚ ᱪᱮᱫ ᱠᱚ ᱞᱟᱹᱭᱟ ᱩᱱᱩᱠᱩ ᱫᱚᱜᱚ ᱱᱚᱝᱠᱟ, ᱧᱩ ᱵᱩᱞ ᱠᱟᱜᱼᱟ ᱠᱚ ᱫᱷᱟᱨᱮ ᱟᱨ ᱜᱚᱴᱟ ᱨᱟᱥᱛᱟ ᱦᱚᱲ ᱠᱚ ᱜᱤᱛᱤᱡ ᱠᱚᱣᱟ ᱵᱟᱝᱠᱷᱟᱱ ᱟᱨᱚ ᱵᱟᱨᱦᱚᱸ ᱧᱮᱞ ᱢᱮ ᱛᱚ ᱯᱟᱛᱟ ᱦᱩᱭ ᱞᱮᱱᱠᱷᱟᱱ ᱜᱮ ᱵᱩᱞᱩᱜ ᱜᱮᱭᱟ᱾ ᱟᱵᱚᱨᱮᱱ ᱠᱚ ᱵ ᱵᱩᱞᱩᱜ ᱠᱮᱫᱟ ᱠᱚ ᱛᱚ ᱮᱸᱱᱼᱼ ᱫᱩᱞ ᱠᱟᱛᱮᱜ ᱦᱮᱡ ᱠᱟᱛᱮᱜ ᱚᱲᱟᱜ ᱨᱮ ᱟᱹᱰᱤᱜᱟᱱ ᱟᱹᱰᱤᱜᱟᱱ ᱜᱮ ᱚᱝᱠᱟ ᱠᱟᱹᱭᱡᱟᱹ ᱠᱷᱟᱹᱯᱟᱹᱨᱤ ᱵᱮᱥᱤᱜ ᱠᱟᱱᱟ, ᱜᱚᱜᱚ ᱦᱮᱡ ᱠᱟᱛᱮᱜ ᱠᱚ ᱠᱟᱹᱣᱡᱟᱹ ᱠᱟᱱᱟ ᱫᱟᱞ ᱛᱟᱯᱟᱢ ᱠᱟᱹᱡᱟᱹᱜ ᱠᱚᱨᱮ ᱮᱢᱱᱟᱜ ᱠᱚ ᱟᱨᱚ ᱵᱤᱥᱤᱜ ᱠᱟᱱᱟ᱾ ᱧᱮᱛᱮᱨ ᱵᱟᱭ ᱧᱩ ᱞᱮᱠᱷᱟᱱ ᱜᱮ ᱵᱷᱟᱹᱜᱤ ᱠᱚᱜᱼᱟ᱾
ᱦᱮᱸ ᱦᱩᱸ᱾ ᱟᱨ ᱵᱩᱞᱩᱜ ᱟᱠᱚ ᱟᱨ ᱮᱸᱜ ᱡᱟᱦᱟᱸᱱᱟᱜ ᱵᱚᱞ ᱠᱷᱮᱞ ᱠᱚ ᱦᱩᱭᱩᱜ ᱠᱷᱟᱱ ᱫᱚ ᱯᱚᱨᱚᱵᱽ ᱠᱚ ᱦᱩᱭᱩᱜ ᱚᱱᱟ ᱨᱮᱜᱮ ᱢᱟᱱᱮ ᱦᱟᱺᱰᱤ ᱠᱚ ᱯᱟᱹᱣᱨᱟᱹ ᱠᱚᱵᱚᱱ ᱟᱹᱠᱷᱨᱤᱧᱟ᱾ ᱚᱱᱟ ᱦᱚᱸ ᱢᱤᱫᱴᱟᱝ ᱢᱟᱱᱮ ᱵᱟᱹᱲᱤᱡ ᱡᱤᱱᱤᱥ ᱠᱟᱱ ᱜᱮᱭᱟ, ᱟᱫᱚ ᱢᱟᱱᱮ ᱱᱚᱣᱟ ᱫᱚ ᱦᱟᱺᱰᱤ ᱯᱟᱹᱣᱨᱟᱹ ᱡᱟᱦᱟᱸ ᱚᱱᱟ ᱠᱚ ᱵᱚᱸᱜᱟ ᱞᱟᱹᱜᱤᱫ ᱚᱝᱠᱟ ᱠᱟᱹᱴᱤᱡ ᱨᱟᱱ ᱞᱮᱠᱟᱜᱮ ᱵᱷᱟᱜᱮᱭᱟ᱾ ᱵᱚᱸᱜᱟ ᱵᱩᱨᱩ ᱨᱮ ᱟᱨ ᱚᱱᱟ ᱨᱟᱱ ᱞᱮᱠᱟᱜᱮ ᱵᱷᱟᱜᱤᱜᱼᱟ, ᱟᱫᱚ ᱚᱱᱟᱜᱮ ᱟᱵᱚ ᱫᱚ ᱢᱟᱱᱮ ᱮ ᱧᱩ ᱫᱚᱠᱚ ᱧᱩᱭᱮᱫᱟ ᱧᱩ ᱢᱟᱱᱮ ᱮ ᱢᱤᱫ ᱨᱚᱠᱚᱢ ᱫᱚᱼᱼ ᱮᱸ ᱯᱟᱹᱣᱨᱟᱹ ᱵᱚᱱ ᱧᱩᱭᱫᱟ ᱥᱮ ᱯᱟᱹᱣᱨᱟᱹ ᱜᱮ ᱟᱵᱚᱭ ᱧᱩ ᱪᱟᱵᱟᱭᱮᱫ ᱵᱚᱱᱟ ᱚᱱᱟ ᱫᱚ ᱢᱟᱱᱮ ᱮᱸᱜ ᱵᱟᱝ ᱴᱷᱤᱠᱚᱜ ᱠᱟᱱᱟ᱾
ᱛᱚ ᱚᱱᱟᱫᱚ ᱜᱚᱢᱠᱮ ᱧᱮᱞ ᱵᱤᱱ ᱛᱚ ᱮᱸᱜ ᱟᱵᱚ ᱫᱚ ᱧᱩ ᱫᱚ ᱴᱷᱤᱠ ᱜᱮᱭᱟ ᱛᱚ ᱧᱩᱚ ᱥᱟᱱᱛᱟᱲ ᱥᱟᱱᱛᱟᱲ ᱦᱚᱸ ᱧᱩ ᱫᱚᱵᱚᱱ ᱧᱩᱭ ᱜᱮᱭᱟ ᱛᱚ ᱧᱮᱞ ᱢᱮ ᱛᱚ ᱧᱩᱭᱟᱢ ᱛᱚ ᱨᱟᱱ ᱞᱮᱠᱟᱠᱷᱚᱱ ᱫᱚ ᱴᱷᱤᱠ ᱜᱮᱭᱟ, ᱵᱟᱠᱟᱱ ᱛᱚ ᱚᱱᱠᱟ ᱟᱫᱚ ᱨᱟᱱ ᱠᱷᱚᱱ ᱵᱮᱥᱤ
ᱦᱩᱸ ᱦᱩᱸ᱾
ᱛᱤᱦᱮᱸᱱ ᱯᱚᱨ ᱢᱟᱱᱮ ᱧᱩᱼ ᱟᱹᱜᱩ ᱧᱩ ᱛᱮ ᱵᱟᱵᱚᱱ ᱜᱷᱟᱞᱴᱟᱜ ᱠᱟᱱᱟ ᱥᱮ ᱡᱟᱦᱟᱸ ᱠᱚᱨᱮ ᱵᱚᱱ ᱠᱚᱸᱰᱮᱞᱚᱜ ᱠᱟᱱᱟ ᱡᱟᱦᱟᱸ ᱨᱮ ᱵᱟᱵᱚᱱ ᱵᱟᱡᱟᱜ ᱠᱟᱱᱟ, ᱡᱚᱛᱟᱠᱷᱚᱱ ᱵᱟᱵᱚᱱ ᱜᱤᱛᱤᱡᱚᱜ-ᱟ ᱩᱱᱟᱹᱜ ᱦᱟᱵᱤᱡ ᱠᱚ ᱧᱩᱭᱫᱟ, ᱛᱚ ᱚᱱᱟ ᱛᱚ ᱡᱚ ᱟᱞᱚ ᱦᱩᱭᱩᱜ ᱢᱟ, ᱠᱷᱟᱱ ᱫᱚ ᱟᱵᱚ ᱥᱟᱱᱛᱟᱲ ᱠᱚ ᱵᱷᱟᱹᱜᱤᱜᱼᱟ᱾
ᱦᱳᱭ ᱦᱳᱭ ᱦᱳᱭ ᱦᱮᱸ ᱟᱵᱚᱜᱮ ᱡᱮᱢᱚᱱ ᱯᱚᱨᱚᱵᱽ ᱠᱚᱨᱮ ᱡᱟᱦᱟᱸᱱᱟᱜ ᱠᱚᱨᱮ ᱟᱛᱵᱚᱨᱮᱱ ᱠᱩᱲᱤ ᱦᱚᱯᱚᱱ ᱜᱮᱠᱚ ᱢᱟᱱᱮ ᱦᱟᱺᱰᱤ ᱠᱚᱠᱚ ᱟᱹᱠᱷᱨᱤ ᱧᱟᱠᱚ᱾ ᱟᱫᱚ ᱱᱚᱣᱟ ᱢᱟᱱᱮ ᱢᱤᱫᱴᱟᱝ ᱢᱤᱫᱨᱚᱠᱚᱢ ᱵᱟᱹᱲᱤᱡ ᱡᱤᱱᱤᱥ ᱠᱟᱱᱟ, ᱟᱨ ᱠᱩᱲᱤ ᱦᱚᱯᱚᱱ ᱜᱮᱠᱚ ᱟᱹᱠᱷᱨᱤᱧᱟᱠᱚ ᱟᱨ ᱚᱲᱟᱜ ᱨᱮ ᱠᱩᱲᱤ ᱦᱚᱯᱚᱱ ᱜᱮᱠᱚ ᱫᱟᱞᱦᱚᱪᱚ ᱟᱠᱚ, ᱢᱟᱱᱮ ᱱᱚᱣᱟ ᱫᱚ ᱢᱤᱫᱨᱚᱠᱚᱢ ᱮᱸᱜ ᱚᱱᱠᱟᱱᱟᱜ ᱟᱹᱰᱤ ᱵᱟᱹᱲᱤᱡ ᱡᱤᱱᱤᱥ ᱞᱮᱠᱟᱱᱟᱜ ᱵᱟᱝ ᱠᱟᱱᱟ? ᱱᱮ ᱚᱱᱟ ᱦᱚᱸ ᱢᱟᱱᱮ ᱠᱩᱲᱤ ᱦᱚᱯᱚᱱ ᱦᱚᱸ ᱚᱱᱟ ᱤᱭᱟᱹ ᱦᱩᱭᱩᱜ ᱛᱟ ᱠᱚᱣᱟ ᱤᱭᱟᱹ ᱵᱩᱡᱟᱹᱣ ᱦᱩᱭᱩᱜ ᱛᱟᱠᱚᱣᱟ ᱡᱮ ᱮᱸ ᱟᱵᱚ ᱫᱚ ᱱᱚᱣᱟ ᱵᱟᱵᱚᱱ ᱟᱹᱠᱷᱨᱤᱧᱟ, ᱟᱨ ᱚᱠᱚᱭ ᱦᱚᱸ ᱵᱟᱵᱚᱱ ᱟᱹᱠᱷᱨᱤᱧ ᱦᱚᱪᱚ ᱟᱠᱚᱣᱟ᱾
ᱦᱮᱸ ᱛᱚ ᱜᱚᱢᱠᱮ ᱚᱱᱟ ᱫᱚ ᱴᱷᱤᱠ ᱜᱮᱭᱟ ᱟᱹᱰᱤ ᱡᱚᱛᱷᱟᱛᱚ ᱠᱟᱛᱷᱟ ᱵᱤᱱ ᱞᱟᱹᱫᱟ᱾ ᱛᱚ ᱚᱱᱟ ᱜᱮᱛᱚ ᱟᱵᱚ ᱱᱚᱣᱟ ᱵᱟᱠᱚ ᱵᱩᱡᱽ ᱫᱮᱜ ᱠᱟᱱᱟ ᱜᱚᱜᱚ ᱦᱚᱲ ᱠᱚᱦᱚᱸ ᱵᱟᱵᱟ ᱦᱚᱲ ᱦᱚᱲ ᱵᱟᱠᱚ ᱵᱩᱡᱷ ᱫᱟᱲᱮᱭᱟᱜ ᱠᱟᱱᱟ᱾ ᱡᱮ ᱧᱮᱞᱢᱮ ᱱᱮᱛᱟᱨ ᱫᱚ ᱡᱟᱦᱟᱱᱟᱜ ᱟᱵᱚ ᱧᱮᱞ ᱦᱩᱭ ᱠᱟᱱᱟ ᱦᱳᱭᱛᱳ ᱯᱩᱭᱥᱟᱹ ᱵᱟᱹᱱᱩᱜᱼᱟ, ᱦᱟᱺᱰᱤ ᱫᱚᱦᱚ ᱠᱟᱛᱮᱫ ᱦᱟᱴᱯᱟᱛᱟ ᱨᱮᱠᱚ ᱟᱹᱠᱷᱨᱤᱧ ᱮᱫᱟ᱾ ᱛᱚ ᱛᱚ ᱜᱚ ᱵᱟᱵᱟ ᱦᱚᱲ ᱠᱚ ᱵᱩᱡᱷᱟᱹᱭᱮᱫ ᱠᱚᱣᱟ ᱵᱟᱝ ᱢᱟ ᱦᱟᱺᱰᱤ ᱟᱹᱷᱨᱤᱧ ᱪᱚᱞᱚ ᱦᱟᱺᱰᱤ ᱟᱹᱠᱷᱨᱤᱧ ᱛᱚ ᱯᱩᱭᱥᱟᱹ ᱟᱨᱡᱟᱣ ᱫᱟᱢ ᱴᱷᱤᱠᱟᱪᱷᱮ ᱯᱩᱭᱥᱟᱹ ᱟᱨᱡᱟᱣᱟ ᱠᱤᱱᱛᱩ ᱟᱵᱚᱣᱟᱜ ᱢᱟᱹᱱ ᱥᱚᱱᱢᱟᱱ ᱠᱷᱟᱹᱛᱤᱨ ᱫᱚ ᱚᱱᱟ ᱯᱩᱭᱥᱟᱹ ᱠᱟᱛᱷᱟ ᱫᱚ ᱵᱟᱝ ᱵᱮᱥᱚᱜ ᱠᱟᱱᱟ ᱥᱮ᱾
ᱦᱩᱸ ᱦᱩᱸ ᱦᱩᱸ, ᱟᱫᱚ ᱟᱵᱚ ᱚᱱᱟ ᱠᱚ ᱠᱟᱹᱢᱤ ᱵᱮᱜᱚᱨ ᱦᱚᱸ, ᱟᱫᱚ ᱮᱴᱟᱜ ᱨᱚᱠᱚᱢᱟᱜ ᱠᱟᱹᱢᱤ ᱠᱚ ᱟᱵᱚ ᱥᱮᱬᱟ ᱞᱟᱹᱠᱛᱤ ᱟᱵᱚᱱᱟ᱾ ᱢᱟᱱᱮ ᱮᱴᱟᱜ ᱨᱚᱠᱚᱢᱟᱜ ᱠᱟᱹᱢᱤ ᱞᱟᱹᱠᱛᱤ ᱵᱚᱞᱛᱮ, ᱟᱵᱚ ᱮᱴᱟᱜ ᱨᱚᱠᱚᱢ ᱵᱷᱟᱵ ᱛᱮᱵᱚᱱ ᱨᱳᱡᱽᱜᱟᱨ ᱫᱟᱲᱮᱭᱟᱜᱼᱟ᱾ ᱡᱟᱦᱟᱸ ᱫᱚ ᱵᱮᱵᱽᱥᱟ ᱵᱟᱱᱤᱡᱚ ᱵᱷᱟᱜᱮ ᱧᱚᱜ ᱵᱚᱱ ᱥᱮᱬᱟ ᱠᱟᱛᱮᱫ, ᱡᱮᱢᱚᱱ ᱦᱩᱭᱩᱜ ᱠᱟᱱᱟ ᱮᱸ ᱚᱱᱟ ᱥᱟᱠᱟᱢ ᱨᱮᱭᱟᱜ ᱡᱤᱱᱤᱥ ᱠᱚ, ᱥᱟᱠᱟᱢ ᱨᱮᱭᱟᱜ ᱡᱤᱱᱤᱥ ᱠᱚ ᱟᱵᱚ ᱥᱮᱫ ᱫᱚ ᱢᱟ ᱠᱚᱢᱜᱮ ᱫᱟᱢᱟ᱾ ᱠᱤᱱᱛᱩ ᱱᱚᱣᱟ ᱨᱮᱭᱟᱜ ᱮᱢᱟᱱ ᱮᱢᱟᱱ ᱡᱟᱭᱜᱟ ᱠᱚᱫᱚ ᱵᱟᱭᱨᱮ ᱫᱤᱥᱚᱢ ᱠᱚᱨᱮᱫ ᱫᱚ ᱟᱹᱰᱤ ᱫᱟᱢᱟᱱ ᱡᱤᱱᱤᱥ ᱧᱩᱛᱩᱢ ᱛᱮ ᱟᱹᱠᱷᱤᱧ-ᱟ᱾ ᱢᱟᱱᱮ ᱡᱟᱦᱟᱸ ᱫᱚᱠᱚ ᱞᱟᱹᱭᱟ ᱠᱚ, ᱡᱮ ᱥᱟᱠᱟᱢ ᱨᱮᱭᱟᱜ ᱡᱤᱱᱤᱥ ᱯᱚᱨᱤᱵᱮᱥ ᱨᱮᱭᱟᱜ ᱡᱤᱱᱤᱥ᱾ ᱫᱚ ᱢᱟᱱᱮ ᱦᱚᱲᱢᱚ ᱨᱮ ᱠᱟᱹᱴᱤᱡ ᱦᱚᱸ ᱵᱟᱹᱲᱤᱡ ᱯᱨᱚᱵᱷᱟᱵᱽ ᱵᱟᱭ ᱜᱤᱰᱤᱭᱟ᱾ ᱤᱱᱟᱹᱛᱮ ᱵᱷᱟᱨᱚᱛ ᱫᱤᱥᱚᱢ ᱨᱮ ᱦᱚᱭᱛᱚ ᱚᱱᱟ ᱨᱮᱭᱟᱜ ᱫᱟᱢ ᱠᱚᱢᱟ, ᱠᱤᱱᱛᱩ ᱢᱮᱱᱠᱷᱟᱱ ᱮᱴᱟᱜ ᱮᱴᱟᱜ ᱫᱤᱥᱚᱢ ᱨᱮᱫᱚ ᱚᱱᱟ ᱠᱚ ᱨᱮᱭᱟᱜ ᱫᱟᱢ ᱟᱹᱰᱤ ᱜᱟᱱ ᱜᱮ ᱡᱟᱹᱥᱛᱤᱭᱟ᱾ ᱟᱫᱚ ᱟᱵᱚ ᱚᱱᱠᱟᱱᱟᱜ ᱵᱮᱵᱽᱥᱟ ᱵᱟᱱᱤᱡᱚ ᱨᱮ ᱚᱱᱠᱟ ᱵᱚᱱ ᱫᱟᱲᱮᱭᱟᱜ ᱠᱷᱟᱱ, ᱡᱟᱦᱟᱸ ᱫᱚ ᱚᱱᱟ ᱚᱱᱟ ᱯᱟᱛᱟᱲᱟᱜ ᱠᱚ ᱟᱵᱚ ᱫᱚ ᱯᱟᱛᱟᱲᱟᱜ ᱨᱚᱜ ᱢᱟ ᱵᱷᱟᱹᱜᱤ ᱜᱮᱵᱚᱱ ᱵᱟᱰᱟᱭᱟ᱾ ᱮᱸ ᱟᱵᱚ ᱱᱚᱝᱠᱟᱱ ᱡᱤᱱᱤᱥ ᱠᱚ ᱯᱟᱛᱟᱲᱟᱜ ᱠᱚ ᱥᱮ ᱮᱢᱟᱱᱟᱜ ᱛᱚ ᱚᱱᱟ ᱠᱚ ᱵᱟᱭᱨᱮ ᱫᱤᱥᱚᱢ ᱛᱮᱵᱚᱱ ᱵᱮᱵᱽᱥᱟ ᱵᱟᱹᱱᱤᱡ ᱫᱟᱲᱮᱭᱟᱜ ᱠᱷᱟᱱ, ᱟᱵᱚ ᱢᱟᱱᱮ ᱟᱹᱰᱤ ᱜᱟᱱ ᱢᱟᱱᱮ ᱨᱚᱡᱽᱜᱟᱨ ᱨᱮᱭᱟᱜ ᱤᱭᱟᱹ ᱛᱟᱦᱮᱱ ᱛᱟᱵᱚᱱᱟ, ᱦᱚᱨ ᱛᱟᱦᱮᱱ ᱛᱟᱵᱚᱱᱟ᱾
ᱦᱮᱸ ᱡᱮᱢᱚᱱ ᱯᱟᱛᱟᱲᱟᱜ ᱠᱚ, ᱯᱷᱩᱲᱩᱜ ᱠᱚ ᱡᱟᱦᱟᱱᱟᱜ ᱵᱟᱯᱞᱟ ᱚᱲᱟᱜ ᱨᱮᱜᱮ ᱢᱟᱱᱮ ᱯᱟᱛᱟᱲᱟ ᱫᱚ ᱞᱟᱜᱟᱜ ᱠᱟᱱ ᱛᱟᱵᱚᱱᱟ᱾
ᱦᱩᱸ᱾
ᱛᱚ ᱚᱱᱟᱜᱮ ᱪᱟᱥ ᱥᱟᱠᱟᱢ ᱨᱮᱱᱟᱜ ᱯᱚᱨᱤᱵᱮᱥ ᱠᱟᱱᱟ ᱛᱚ ᱟᱵᱚ ᱚᱱᱟ ᱦᱚᱲᱢᱚ ᱨᱮ ᱠᱳᱱᱳ ᱵᱟᱹᱲᱤᱡ ᱯᱨᱚᱵᱷᱟᱵᱽ ᱵᱟᱭ ᱟᱜᱩᱭᱟ᱾ ᱱᱮᱛᱟᱨ ᱢᱟ ᱡᱚᱛᱚᱜᱮ ᱚᱱᱟ ᱥᱟᱠᱟ ᱨᱮᱱᱟᱜ ᱵᱟᱫᱚᱛᱮ ᱢᱟᱱᱮ ᱥᱚᱞ ᱨᱮᱱᱟᱜ ᱚᱠᱟᱨᱮ, ᱯᱮᱞᱟᱥᱴᱤᱠ ᱨᱮᱱᱟᱜ ᱚᱱᱟ ᱠᱚ ᱵᱮᱵᱚᱦᱟᱨᱟ᱾
ᱦᱳᱭ, ᱦᱳᱭ ᱟᱫᱚ ᱟᱵᱚ ᱚᱱᱟ ᱯᱨᱚᱪᱟᱨ ᱵᱚᱱ ᱜᱟᱱ ᱞᱮᱠᱷᱟᱱ? ᱯᱨᱚᱪᱟᱨ ᱵᱚᱱ ᱜᱟᱱ ᱞᱮᱠᱷᱟᱱ ᱵᱮᱵᱽᱥᱟ ᱵᱟᱹᱱᱤᱡᱽ ᱵᱚᱱ ᱥᱮᱬᱟ ᱞᱮᱠᱷᱟᱱ?
ᱦᱮᱸ᱾
ᱚᱱᱟ ᱵᱚᱱ ᱢᱟᱱᱮ ᱵᱚᱱ ᱠᱮᱴᱮᱡ ᱫᱟᱲᱮᱭᱟᱜᱼᱟ᱾ ᱠᱟᱨᱚᱱ ᱫᱚ ᱡᱟᱦᱟᱸ ᱚᱱᱟ ᱟᱵᱚᱣᱟᱜ ᱡᱟᱦᱟᱸ ᱵᱮᱵᱷᱟᱠ ᱱᱤᱛ ᱮ ᱦᱟᱥᱟ ᱨᱮᱭᱟᱜ ᱱᱤᱛ ᱦᱳᱭᱮᱱ ᱛᱮ ᱮ ᱥᱟᱠᱟᱢ ᱨᱮᱭᱟᱜ ᱡᱤᱱᱤᱥ ᱦᱩᱭᱮᱱ ᱱᱚᱣᱟ ᱠᱚᱫᱚ ᱫᱤᱱ ᱫᱤᱱᱛᱮ ᱫᱷᱟᱹᱨᱛᱤ ᱯᱩᱨᱤ ᱨᱮᱱ ᱦᱚᱲ ᱠᱚ ᱵᱩᱡᱷᱟᱹᱣ ᱫᱟᱠᱚ, ᱡᱮ ᱱᱚᱣᱟ ᱨᱮᱭᱟᱜ ᱜᱩᱱ ᱠᱚᱫᱚ ᱛᱤᱱᱟᱹᱜ ᱡᱳᱨ ᱢᱮᱱᱟᱜᱼᱟ ᱾ᱱᱚᱣᱟ ᱨᱮᱭᱟᱜ ᱜᱩᱱ ᱠᱚᱛᱚ ᱟᱹᱰᱤ ᱜᱟᱱ ᱜᱮ ᱢᱮᱱᱟᱜᱼᱟ᱾
ᱜᱮ ᱢᱮᱱᱟᱜ ᱟᱠᱟᱫᱟ ᱾ᱱᱚᱣᱟᱱᱟᱜ ᱜᱩᱱ ᱫᱚ
ᱦᱳᱭ ᱦᱳᱭ ᱟᱨ ᱱᱚᱣᱟ ᱨᱮᱭᱟᱜ ᱫᱚ ᱦᱚᱲᱢᱚ ᱨᱮ ᱵᱟᱹᱲᱤᱡ ᱡᱤᱱᱤᱥ ᱵᱟᱭ ᱟᱜᱩᱭᱟ᱾ ᱠᱤᱱᱛᱩ ᱯᱞᱟᱥᱴᱤᱠ ᱦᱩᱭᱮᱱ ᱟᱨᱦᱚᱸ ᱮᱴᱟᱜ ᱡᱤᱱᱤᱥ ᱠᱚ ᱦᱩᱭᱮᱱ, ᱱᱚᱣᱟ ᱠᱚᱫᱚ ᱦᱚᱲᱢᱚ ᱨᱮ ᱵᱟᱹᱲᱤᱡ
ᱵᱟᱹᱲᱤᱡᱚᱜ ᱜᱮᱭᱟ ᱟᱨ ᱥᱟᱠᱟᱢ ᱨᱮ ᱡᱩᱫᱤ ᱯᱩᱡᱟᱹ ᱚᱱᱟ ᱫᱚ ᱯᱚᱨᱤᱵᱮᱥ ᱢᱮᱱᱟᱜᱼᱟ ᱟᱵᱚᱣᱟᱜ ᱦᱚᱲᱢᱚ ᱨᱮ ᱚᱱᱠᱟᱱᱟᱜ ᱵᱟᱹᱲᱤᱡ ᱨᱳᱜᱽ ᱟᱡᱟᱨ ᱠᱚ ᱥᱮ ᱚᱱᱠᱟᱱᱟᱜ ᱵᱟᱹᱲᱤᱡ ᱨᱳᱜᱽ ᱟᱹᱰᱤ ᱥᱟᱸᱜᱤᱧ ᱨᱮ ᱫᱚᱦᱚ ᱵᱚᱱᱟᱭ ᱡᱮᱦᱮᱛᱩ ᱚᱱᱟ ᱚᱱᱟᱨᱮ ᱡᱚᱢ ᱯᱞᱟᱥᱴᱤᱠ ᱡᱚᱢᱮᱫᱟ ᱛᱚ ᱚᱱᱟᱨᱮ ᱯᱞᱟᱥᱴᱤ ᱩᱱ ᱫᱚ ᱵᱟᱝ ᱛᱟᱦᱮᱱᱟ ᱞᱮᱠᱟᱱ ᱟᱨᱚ ᱠᱮᱢᱤᱠᱮᱞ ᱠᱚ ᱢᱮᱥᱟ ᱠᱟᱛᱮᱫ ᱢᱤᱫᱴᱟᱝ ᱯᱟᱛᱲᱟ ᱵᱮᱱᱟᱜ ᱠᱟᱱᱟ᱾